ᱦᱮᱞᱳ ᱦᱳᱭ ᱦᱳᱭ ᱡᱚᱦᱟᱨ ᱜᱮ ᱜᱚᱝᱠᱮ ᱱᱤᱛᱚᱜ ᱛᱚᱵᱮ ᱟᱸᱡᱚᱢ ᱧᱟᱢ ᱫᱟ ᱨᱚᱲ ᱴᱷᱤᱠ ᱪᱮᱨᱦᱟ
ᱦᱮᱸ ᱱᱤᱛᱚᱜ ᱫᱚ ᱟᱹᱰᱤ ᱪᱷᱤᱢ ᱪᱷᱟᱢ ᱜᱮ ᱦᱟᱸᱜ ᱨᱤᱞᱟᱹᱢᱟᱞᱟ ᱜᱮ ᱦᱟᱸᱜ ᱞᱤᱧ ᱟᱸᱡᱚᱢᱮᱜᱼᱟ
ᱟᱪᱷᱟ ᱟᱪᱷᱟ
ᱟᱹᱞᱤᱧᱟᱜ ᱨᱚᱲ ᱠᱚᱜᱮ ᱪᱮᱫᱠᱟ ᱵᱤᱱ ᱟᱸᱡᱚᱢᱮᱫᱼᱟ
ᱟᱵᱮᱱᱟᱜ ᱦᱚᱸ ᱟᱹᱰᱤ ᱢᱚᱸᱡᱽ ᱜᱮ ᱨᱮᱭᱟᱲ ᱜᱮ ᱟᱸᱡᱚᱢᱚᱜ ᱠᱟᱱᱟ ᱜᱚᱝᱠᱮ
ᱦᱳᱭ ᱦᱳᱭ ᱱᱚᱝᱠᱟ ᱜᱮ ᱟᱸᱡᱚᱢ ᱞᱮᱱᱠᱷᱟᱱ ᱱᱟᱯᱟᱭ ᱦᱮᱸ ᱥᱮ ᱵᱟᱝ
ᱦᱳᱭ ᱦᱳᱭ ᱛᱟᱦᱚᱞᱮ ᱜᱚᱝᱠᱮ ᱠᱤᱫᱩᱵ ᱵᱟᱲᱟᱭ ᱱᱟ ᱵᱮᱱ
ᱦᱳᱭ ᱡᱚᱢ ᱢᱟᱲᱟ ᱠᱮ ᱜᱮᱭᱟᱞᱤᱧ
ᱟᱪᱷᱟ ᱟᱪᱷᱟ ᱛᱟᱦᱚᱞᱮ ᱜᱚᱢᱠᱮ ᱛᱮᱦᱮᱧ ᱫᱚ ᱪᱮᱫ ᱯᱟᱲᱟᱣ ᱞᱮᱱᱟ ᱦᱟᱸ
ᱤᱧ ᱫᱚ ᱚᱱᱠᱟᱱᱟᱜ ᱫᱚ ᱪᱮᱫ ᱦᱚᱸ ᱵᱟᱝ ᱯᱟᱲᱟᱣ ᱞᱮᱱᱟ ᱦᱮᱸᱥᱮ
ᱱᱤᱛᱚᱜ ᱪᱮᱫ ᱞᱮᱠᱟᱱᱟᱜ ᱯᱟᱲᱟᱣ ᱞᱮᱱᱟ ᱚᱱᱟ ᱠᱚ ᱞᱟᱹᱜᱤᱫᱜᱤᱧ ᱠᱩᱞᱤᱭᱮᱫ ᱵᱮᱱᱟ
ᱚᱛᱚ ᱤᱭᱮ ᱱᱚᱣᱟ ᱟᱹᱞᱩ ᱡᱚ ᱠᱚᱜᱮ ᱩᱛᱩ ᱵᱟᱲᱟ ᱦᱩᱭ ᱞᱮᱱᱟ
ᱟᱪᱷᱟ ᱟᱪᱷᱟ
ᱦᱳᱭ ᱦᱳᱭ ᱟᱨ ᱟᱯᱮ ᱴᱚᱴᱷᱟ ᱥᱮᱱ ᱫᱚ ᱱᱤᱛᱚᱜ ᱫᱚ ᱪᱮᱫ ᱠᱚ ᱡᱟᱹᱥᱛᱤ ᱩᱛᱩ ᱞᱮᱠᱟ ᱛᱮ ᱧᱟᱢᱚᱜ ᱠᱟᱱᱟ ᱚᱱᱟ ᱠᱚᱜᱮ ᱥᱮ ᱨᱚᱦᱚᱭ ᱵᱟᱲᱟ ᱠᱟᱫᱟᱯᱮ ᱚᱱᱠᱟ ᱟᱫᱚ
ᱮᱸ ᱟᱞᱮ ᱴᱚᱴᱷᱟ ᱥᱮᱫ ᱫᱚ ᱜᱚᱝᱠᱮ ᱱᱤᱛᱳᱜ ᱫᱚ ᱦᱟᱸᱜ ᱧᱟᱢᱚᱜ ᱠᱟᱱ ᱜᱮᱭᱟ ᱵᱤᱞᱟᱹᱛᱤ ᱠᱚ ᱠᱩᱸᱫᱽᱨᱤ ᱠᱚ ᱛᱟᱯᱚᱨᱮ ᱯᱚᱴᱚᱞ ᱠᱚ ᱦᱟᱸᱜ
ᱚ ᱟᱪᱷᱟ ᱟᱪᱷᱟ ᱟᱹᱰᱤ ᱱᱟᱯᱟᱭ ᱟᱹᱰᱤ ᱱᱟᱯᱟᱭ ᱛᱟᱦᱚᱞᱮ ᱩᱛᱩ ᱠᱚᱫᱚ ᱚᱱᱟ ᱠᱚᱜᱮᱯᱮ ᱩᱛᱩ ᱵᱟᱲᱟᱭᱮᱫᱼᱟ
ᱦᱳᱭ ᱦᱳᱭ ᱜᱚᱝᱠᱮ ᱚᱱᱟ ᱠᱚᱜᱮᱞᱮ ᱩᱛᱩ ᱵᱟᱲᱟᱭᱮᱫ ᱜᱮᱭᱟ ᱱᱤᱛᱚᱜ ᱫᱚ ᱦᱟᱸᱜ
ᱚ ᱟᱪᱷᱟ ᱟᱪᱷᱟ ᱟᱹᱰᱤ ᱱᱟᱯᱟᱭ ᱟᱞᱮ ᱫᱚ ᱜᱚᱝᱠᱮ ᱦᱟᱸᱜ ᱵᱤᱨ ᱫᱤᱥᱚᱢ ᱦᱚᱲ ᱛᱚ ᱟᱞᱮ ᱫᱚ ᱩᱛᱩ ᱠᱚᱫᱚ ᱵᱟᱞᱮ ᱟᱱᱟᱴ ᱜᱚᱫᱚᱜᱼᱟ
ᱟᱪᱷᱟ ᱟᱪᱷᱟ ᱟᱯᱮ ᱫᱚ ᱛᱟᱦᱞᱮ ᱵᱩᱨᱩ ᱫᱤᱥᱚᱢ ᱵᱟᱝ
ᱦᱳᱭ ᱦᱳᱭ ᱟᱞᱮ ᱫᱚ ᱵᱩᱨᱩ ᱫᱤᱥᱚᱢ ᱦᱚᱲ ᱠᱟᱱᱟ ᱞᱮ
ᱟᱪᱷᱟ ᱟᱪᱷᱟ ᱟᱪᱷᱟ
ᱛᱟᱦᱚᱞᱮ ᱜᱚᱝᱠᱮ ᱩᱫ ᱠᱚᱫᱚ ᱱᱚᱝᱠᱟ ᱱᱚᱝᱠᱟ ᱡᱚᱢ ᱵᱟᱲᱟ ᱠᱟᱫ ᱜᱮᱭᱟ ᱯᱮ ᱥᱮ ᱵᱟᱝ
ᱪᱮᱫ ᱞᱤᱧ ᱞᱟᱹᱭᱟ ᱜᱚᱢᱠᱮ ᱩᱫ ᱫᱚ ᱡᱚᱢ ᱫᱚᱞᱤᱧ ᱡᱚᱢ ᱠᱟᱜᱼᱟ ᱢᱮᱱᱠᱷᱟᱱ ᱵᱤᱨ ᱨᱮᱭᱟᱜ ᱩᱫ ᱫᱚ ᱵᱟᱝ ᱚᱱᱟ ᱢᱩᱪᱤ ᱩᱫ ᱠᱚ ᱵᱟᱱᱩᱜᱼᱟ ᱵᱟᱹᱫᱽ ᱵᱟᱹᱫᱽ ᱛᱮ ᱵᱟᱹᱭᱦᱟᱹᱲ ᱵᱟᱹᱭᱦᱟᱹᱲ ᱛᱮ
ᱚᱱᱟ ᱩᱫ ᱠᱚᱜᱮ ᱦᱟᱸᱜ ᱞᱤᱧ ᱡᱚᱢ ᱠᱟᱜᱼᱟ ᱚᱱᱟ ᱵᱤᱨ ᱨᱮᱭᱟᱜ ᱩᱞ ᱠᱚᱫᱚ ᱦᱟᱸᱜ ᱵᱟᱹᱞᱤᱧ ᱡᱚᱢ ᱠᱟᱜᱼᱟ
ᱦᱳᱭ ᱦᱳᱭ ᱦᱳᱭ ᱟᱫᱚ ᱜᱚᱢᱠᱮ ᱛᱟᱦᱚᱞᱮ ᱯᱷᱩᱴᱠᱟᱹ ᱯᱷᱩᱴᱠᱟᱹᱵᱮᱱ ᱡᱚᱢ ᱠᱟᱜᱼᱟ
ᱟᱨ ᱜᱚᱝᱠᱮ ᱪᱮᱫ ᱞᱟᱹᱭ ᱠᱟᱛᱮᱫ ᱢᱟᱱᱮ ᱠᱩᱞᱤ ᱠᱟᱛᱮᱫ ᱞᱟᱡᱟ ᱵᱟᱲᱟᱭᱮᱫ ᱞᱤᱧᱟᱹ ᱯᱩᱴᱠᱟᱹᱫᱚ ᱜᱚᱢᱠᱮ ᱟᱹᱣᱨᱤ ᱞᱤᱧ ᱧᱮᱞ ᱠᱚᱣᱟ ᱦᱟᱸᱜ
ᱦᱚᱭ ᱠᱚ ᱜᱩᱲᱩ ᱵᱩᱱᱴᱩ ᱠᱚ ᱩᱱ ᱜᱩᱲᱩ ᱵᱩᱱᱴᱩ ᱜᱮᱭᱟ ᱠᱚ ᱩᱱᱠᱩ ᱫᱚ
ᱦᱮᱸ ᱦᱮᱸ ᱟᱸᱡᱚᱢ ᱠᱟᱫᱟᱞᱤᱧ ᱩᱱᱠᱩ ᱨᱟᱱᱩ ᱞᱮᱠᱟ ᱠᱚ ᱧᱮᱞᱚᱜᱼᱟ ᱵᱟᱝᱟ ᱚᱱᱟ
ᱨᱟᱱᱩ ᱠᱚ ᱨᱟᱱᱩ ᱠᱚ ᱫᱚ ᱜᱚᱝᱠᱮ ᱠᱟᱹᱴᱤᱡ ᱦᱟᱸᱜ ᱥᱟᱭᱤᱡ ᱨᱮᱫᱚ ᱠᱚ ᱞᱟᱹᱴᱩᱜᱼᱟ
ᱟᱪᱷᱟ ᱟᱪᱷᱟ ᱟᱪᱷᱟ ᱢᱟᱱᱮ ᱨᱟᱱᱩ ᱫᱚ ᱨᱟᱱᱩ ᱧᱚᱜ ᱜᱮ ᱵᱟᱝ
ᱦᱳᱭ ᱨᱟᱱᱩ ᱫᱚ ᱨᱟᱱᱩ ᱠᱟᱱ ᱜᱮᱭᱟ ᱧᱮᱞᱛᱮᱦᱚᱸ ᱯᱷᱟᱸᱠ ᱜᱮ ᱵᱩᱵᱩᱞ ᱛᱟᱸᱦᱮ ᱱᱚᱝᱠᱟ ᱜᱮ
ᱟᱪᱷᱟ ᱟᱪᱷᱟ ᱛᱟᱞᱦᱮ ᱜᱚᱝᱠᱮ ᱱᱤᱛᱚᱜ ᱫᱚᱠᱚ ᱧᱟᱢᱚᱜ ᱠᱟᱱᱟ ᱥᱮ ᱵᱟᱝ ᱚᱱᱟ ᱯᱩᱴᱠᱟᱹ ᱠᱚ
ᱱᱤᱛᱳᱜ ᱫᱚ ᱜᱚᱢᱠᱮ ᱟᱹᱰᱤ ᱡᱟᱹᱥᱛᱤ ᱟᱹᱰᱤ ᱡᱟᱹᱥᱛᱤ ᱱᱤᱛᱳᱜ ᱫᱚ ᱫᱟᱜ ᱦᱮᱢᱟᱞ ᱠᱟᱜ ᱟ ᱥᱮ ᱟᱨ ᱱᱚᱣᱟ ᱞᱮᱠᱟ ᱥᱟᱠᱟᱢ ᱠᱚᱦᱚᱸ ᱠᱟᱹᱴᱤᱡ ᱥᱤᱭᱟ ᱧᱚᱜ ᱠᱟᱱᱟ ᱟᱫᱚ ᱱᱩᱠᱩ ᱫᱚ ᱥᱟᱨᱡᱚᱢ ᱥᱟᱠᱟᱢ ᱨᱮᱱᱟᱜ ᱤᱭᱟᱹ ᱞᱟᱹᱭ ᱟᱠᱚ ᱛᱚ ᱵᱮᱱᱟᱜ ᱟᱠᱚ ᱩᱫ ᱯᱩᱴᱠᱟᱹ ᱠᱚᱫᱚ ᱛᱚ ᱚᱱᱟ ᱞᱮᱠᱟ ᱛᱮ ᱥᱮᱭᱟ ᱧᱚᱜ ᱠᱟᱱᱟ ᱥᱮ ᱟᱹᱰᱤ ᱡᱟᱹᱥᱛᱤ ᱜᱮ ᱦᱟᱸᱜ ᱠᱚ ᱧᱟᱢᱚᱜ ᱠᱟᱱᱟ ᱩᱫ ᱛᱟᱵᱮᱱ ᱯᱷᱩᱴᱠᱟᱹ ᱛᱟᱵᱮᱱ ᱮᱠᱫᱚᱢ ᱟᱹᱰᱤ ᱡᱟᱹᱥᱛᱤ ᱱᱤᱛᱚᱜ ᱫᱚ ᱵᱟᱡᱟᱨ ᱠᱚ ᱥᱮᱫ ᱦᱚᱸᱠᱚ ᱤᱫᱤ ᱵᱟᱲᱟᱭ ᱫᱟ ᱟᱞᱮ ᱱᱚᱣᱟ ᱴᱚᱴᱷᱟ ᱠᱚᱨᱮᱱ ᱦᱚᱲ ᱫᱚ
ᱟᱪᱪᱷᱟ ᱟᱪᱪᱷᱟ ᱱᱟᱯᱟᱭ ᱠᱟᱛᱷᱟ ᱢᱟᱱᱮ ᱥᱟᱨᱡᱚᱢ ᱥᱟᱠᱟᱢ ᱥᱮᱭᱟ ᱛᱮ ᱯᱩᱴᱠᱟᱹ ᱠᱚ ᱵᱮᱱᱟᱜᱼᱟ ᱵᱟᱝ
ᱦᱳᱭ ᱦᱳᱭ ᱟᱹᱞᱤᱧ ᱦᱚᱸᱞᱤᱧ ᱟᱸᱡᱚᱢ ᱵᱟᱲᱟ ᱟᱠᱟᱫᱟ ᱡᱮ ᱢᱮᱫ ᱛᱮᱛᱚ ᱦᱟᱸᱜ ᱵᱟᱹᱞᱤᱧ ᱧᱮᱞ ᱟᱠᱟᱫᱟ ᱦᱳᱭ
ᱚ ᱛᱟᱞᱦᱮ ᱜᱚᱝᱠᱮ ᱟᱹᱞᱤᱧ ᱡᱩᱫᱤ ᱢᱟᱱᱮ ᱵᱟᱲᱜᱤ ᱠᱚᱨᱮᱜ ᱥᱟᱨᱡᱚᱢ ᱥᱟᱠᱟᱢ ᱞᱤᱧ ᱜᱤᱰᱤ ᱠᱟᱜᱼᱟ ᱚᱱᱟ ᱥᱮᱭᱟ ᱟᱫᱚ ᱚᱸᱰᱮ ᱯᱩᱴᱠᱟᱹ ᱠᱚ ᱦᱩᱭᱩᱜᱼᱟ
ᱟᱫᱚ ᱚᱱᱟ ᱜᱚᱢᱠᱮ ᱟᱹᱞᱤᱧ ᱦᱚᱸ ᱨᱤᱥᱟᱨᱪ ᱠᱟᱛᱮ ᱫᱚ ᱦᱟᱸᱜ ᱵᱟᱹᱞᱤᱧ ᱧᱮᱞ ᱠᱟᱫᱟ ᱦᱳᱭ ᱥᱮ ᱟᱫᱚ ᱚᱢᱚᱱᱼᱚᱜ ᱜᱮᱪᱚᱝ ᱠᱚ ᱜᱤᱰᱤ ᱫᱚ ᱜᱤᱰᱤ ᱞᱮᱜᱟ ᱵᱟᱲᱟ ᱠᱟᱜ ᱯᱮ
ᱵᱟ ᱟᱫᱚ ᱢᱟᱱᱮ ᱜᱚᱢᱠᱮ ᱟᱞᱮ ᱫᱤᱥᱚᱢ ᱨᱮᱫᱚ ᱦᱟᱸᱜ ᱚᱱᱟ ᱠᱚᱫᱚ ᱵᱟᱠᱚ ᱧᱮᱞ ᱵᱟᱲᱟ ᱠᱟᱜ ᱠᱚᱣᱟ ᱥᱮ ᱯᱩᱴᱠᱟᱹ ᱠᱚ ᱟᱫᱚ ᱢᱟᱱᱮ
ᱦᱳᱭ ᱦᱳᱭ ᱟᱫᱚ ᱜᱚᱢᱠᱮ ᱠᱟᱹᱴᱤᱡ ᱚᱛ ᱠᱚ ᱨᱮᱱᱟᱜ ᱦᱚᱸ ᱠᱟᱹᱴᱤᱡ ᱤᱭᱟᱹ ᱞᱟᱹᱠᱛᱤ ᱠᱟᱱᱟ ᱦᱳᱭ
ᱟᱪᱪᱷᱟ ᱟᱪᱪᱷᱟ ᱢᱟᱱᱮ ᱟᱫᱚ ᱚᱱᱟ ᱜᱮ ᱡᱩᱫᱤ ᱜᱟᱱ ᱠᱚᱜ ᱠᱮᱭᱟ ᱟᱹᱞᱤᱧ ᱦᱚᱸ ᱯᱩᱴᱠᱟᱹ ᱠᱟᱹᱴᱤᱡ ᱞᱤᱧ ᱪᱟᱥ ᱞᱮᱜᱟ ᱠᱮᱠᱚ ᱠᱮᱭᱟ
ᱦᱳᱭ ᱦᱳᱭ ᱪᱟᱥ ᱢᱟ ᱵᱚᱱ ᱜᱚᱢᱠᱮ ᱱᱤᱛᱩᱜ ᱢᱟ ᱡᱚᱛᱚ ᱜᱮ ᱪᱟᱥ ᱠᱚ ᱜᱟᱱᱚᱜ ᱠᱟᱱ ᱜᱮᱭᱟ ᱵᱟᱝ ᱢᱮᱱᱛᱮ ᱫᱚ ᱵᱟᱝ ᱡᱚᱛᱚ ᱨᱚᱠᱚᱢᱼᱟᱜ ᱜᱮᱠᱚ ᱪᱟᱥ ᱟᱫᱚ ᱚᱱᱠᱟ ᱞᱮᱠᱟ ᱛᱮᱦᱚᱸ ᱜᱟᱱ ᱫᱚ ᱜᱟᱱᱚᱜ ᱜᱮᱭᱟ ᱠᱤᱱᱛᱩ ᱡᱟᱸᱜᱮ ᱫᱟᱨᱟᱢ ᱦᱚᱸ ᱛᱤᱜᱩ ᱫᱟᱲᱮᱜᱼᱟ ᱟᱫᱚ ᱡᱟᱸᱜᱮ ᱫᱟᱨᱟᱢ ᱴᱟᱸᱰᱟ ᱛᱟᱵ ᱠᱟᱛᱮ ᱜᱮ ᱠᱟᱹᱢᱤ ᱢᱟ ᱟᱵᱚ ᱫᱚᱵᱚᱱ ᱯᱟᱹᱨᱠᱟᱹᱶ ᱜᱮ ᱦᱳᱭ ᱥᱮ
ᱦᱮᱸ ᱵᱟ ᱟᱫᱚ ᱚᱱᱟ ᱤᱭᱟᱹ ᱦᱚᱛᱮᱡ ᱛᱮ ᱞᱤᱧ ᱠᱩᱞᱤ ᱞᱮᱜᱟ ᱠᱮᱫ ᱵᱮᱱᱟ ᱢᱟᱱᱮ ᱚᱱᱟ ᱵᱩᱥᱩᱵ ᱥᱮᱭᱟ ᱠᱚᱨᱮ ᱦᱚᱸ ᱚᱱᱟ ᱵᱩᱥᱩᱵ ᱳᱫ ᱠᱚ ᱦᱩᱭᱩᱜ ᱜᱮᱭᱟ ᱛᱚ ᱟᱫᱚ ᱚᱱᱟ ᱟᱵᱮᱱ ᱦᱚᱸᱵᱮᱱ ᱞᱟᱹᱭ ᱜᱚᱫ ᱠᱮᱫᱟ ᱥᱟᱨᱡᱚᱢ ᱥᱟᱠᱟᱢ ᱨᱮᱭᱟᱜ ᱥᱮᱭᱟ ᱛᱮ ᱦᱩᱭᱩᱜᱼᱟ ᱟᱫᱚ ᱚᱱᱟ ᱦᱚᱛᱮᱡ ᱛᱮ ᱞᱤᱧ ᱞᱟᱹᱭ ᱫᱟ ᱵᱟᱝ ᱫᱚ ᱜᱟᱱᱚᱜ ᱜᱮᱭᱟ ᱚᱱᱠᱟ ᱠᱟᱛᱮ ᱦᱚᱸ
ᱦᱮᱸ ᱟᱞᱮ ᱦᱚᱸ ᱱᱚᱛᱮ ᱢᱟᱞᱮ ᱟᱞᱮ ᱢᱟᱛᱚ ᱚᱝᱠᱟ ᱵᱟᱝᱞᱮ ᱯᱟᱲᱦᱟᱣ ᱠᱟᱱᱟ ᱥᱮ ᱟᱫᱚ ᱟᱞᱮ ᱦᱚᱸ ᱦᱟᱸᱜ ᱚᱱᱠᱟ ᱨᱚᱠᱚᱢ ᱛᱚ ᱵᱟᱞᱮ ᱨᱤᱥᱟᱨᱪ ᱠᱟᱫᱟ
ᱦᱩᱭ ᱦᱩᱭᱩᱜ ᱜᱮᱪᱚᱝ ᱯᱟᱞᱮᱜ
ᱟᱪᱪᱷᱟ ᱟᱪᱪᱷᱟ
ᱟᱫᱚ ᱢᱤᱫ ᱵᱟᱨ ᱫᱷᱟᱶ ᱫᱚ ᱪᱮᱥᱴᱟ ᱞᱮᱜᱟᱭ ᱯᱮ ᱡᱩᱫᱤ ᱦᱩᱭᱩᱜ ᱠᱷᱟᱱ ᱫᱚ ᱦᱟᱸᱜ ᱟᱹᱰᱤ ᱱᱟᱯᱟᱭ ᱜᱮ ᱧᱮᱞ ᱦᱚᱸᱯᱮ ᱧᱮᱞ ᱠᱚᱣᱟ ᱟᱨ ᱡᱚᱢ ᱦᱚᱸ ᱦᱩᱭᱩᱜᱼᱟ
ᱦᱮᱸ ᱦᱳᱭ ᱢᱟᱱᱮ ᱢᱤᱫ ᱫᱷᱟᱣ ᱫᱚᱞᱤᱧ ᱧᱮᱞ ᱵᱤᱰᱟᱹᱣ ᱞᱮᱜᱟᱭ ᱜᱮᱭᱟ ᱦᱟᱸᱜ
ᱧᱮᱞ ᱵᱤᱰᱟ. ᱣ ᱵᱮᱱ ᱞᱟ. ᱭ ᱫᱟ
ᱟᱨ
ᱦᱮᱸ ᱛᱟᱞᱦᱮ ᱜᱚᱝᱠᱮ ᱞᱤᱧ ᱞᱟᱹᱭᱮᱜᱼᱟ ᱛᱟᱞᱦᱮ ᱱᱚᱣᱟ ᱢᱚᱛᱟᱢ ᱩᱫ ᱫᱚ ᱧᱟᱢᱚᱜ ᱟ ᱥᱮ ᱵᱟᱝ ᱟᱯᱮ ᱥᱮᱫ
ᱢᱚᱛᱟᱢ ᱩᱫ ᱚᱱᱟ ᱠᱚᱫᱚ ᱜᱚᱢᱠᱮ ᱵᱟᱝ ᱧᱟᱢᱚᱜ-ᱟ ᱚᱱᱟ ᱵᱩᱥᱩᱵ ᱩᱫ ᱟᱨ ᱢᱩᱪᱤ ᱩᱫ ᱜᱮ ᱟᱨ ᱚᱱᱟ ᱵᱟᱡᱟᱨ ᱠᱚᱨᱮ ᱚᱱᱟ ᱢᱤᱫᱴᱤᱡ ᱴᱩᱯᱞᱟᱹᱜ ᱨᱮ ᱪᱤᱠᱪᱤᱠᱤ ᱛᱮ ᱯᱚᱴᱚᱢ ᱠᱟᱛᱮᱫ ᱪᱮᱫ ᱩᱫ ᱠᱚᱛᱚ ᱠᱚ ᱠᱚᱪᱚ ᱠᱚ ᱟᱠᱷᱨᱤᱧ ᱟᱫᱚ ᱚᱱᱟ ᱡᱚᱢ ᱫᱚ ᱡᱚᱢ ᱵᱟᱲᱟ ᱦᱩᱭ ᱠᱟᱱᱟ ᱟᱫᱚ ᱵᱟᱹᱞᱤᱧ ᱵᱟᱰᱟᱭ ᱠᱟᱜᱼᱟ ᱦᱟᱸᱜ ᱚᱱᱟ ᱠᱚ ᱨᱮᱱᱟᱜ ᱧᱩᱛᱩᱢ ᱫᱚ ᱦᱟᱸᱜ
ᱚ ᱟᱪᱪᱷᱟ ᱟᱪᱪᱷᱟ ᱡᱚᱢ ᱫᱚᱯᱮ ᱡᱚᱢ
ᱦᱳᱭ ᱦᱳᱭ
ᱟᱱ ᱟᱹᱰᱤ ᱱᱟᱯᱟᱭ ᱫᱚᱞᱚᱛ ᱛᱮᱜᱮ
ᱦᱳᱭ ᱦᱳᱭ
ᱛᱟᱞᱦᱮ ᱜᱚᱢᱠᱮ ᱞᱟᱹᱭ ᱫᱟᱞᱤᱧ
ᱵᱟᱹᱞᱤᱧ ᱟᱸᱡᱚᱢ ᱞᱮᱜᱼᱟ ᱜᱚᱢᱠᱮ ᱟᱨ ᱢᱤᱫ ᱫᱷᱟᱶ ᱞᱟᱹᱭ ᱵᱤᱱ
ᱞᱟᱹᱭ ᱮᱜᱼᱟ ᱵᱤᱨ ᱵᱷᱤᱛᱨᱤ ᱫᱚ ᱮᱠᱟᱞ
ᱢᱟᱱᱮ ᱢᱮᱱᱟᱜ ᱫᱚ ᱢᱮᱱᱟᱜ-ᱟ ᱜᱚᱝᱠᱮ ᱚᱱᱟ ᱥᱩᱱᱟᱡᱷᱩᱨᱤ ᱵᱤᱨ
ᱥᱟᱨᱡᱚᱢ ᱵᱤᱨ ᱠᱚ ᱫᱚ ᱵᱟᱹᱱᱩᱜ ᱠᱟᱫᱟ ᱪᱮᱝ
ᱦᱳᱭ ᱥᱟᱨᱡᱚᱢ ᱵᱤᱨ ᱠᱚᱫᱚ ᱦᱟᱸᱜ ᱵᱟᱹᱱᱩᱜ ᱠᱟᱜ-ᱟ
ᱟᱫᱚ ᱜᱚᱝᱠᱮ ᱞᱤᱧ ᱞᱟᱹᱭᱮ-ᱟ ᱱᱚᱣᱟ ᱥᱩᱱᱟᱡᱷᱩᱨᱤ ᱵᱤᱨ ᱨᱮᱫᱚ ᱡᱤᱵᱷ ᱡᱤᱭᱟᱞᱤ
ᱦᱮᱸ ᱟᱫᱚ ᱢᱟᱱᱮ ᱜᱚᱝᱠᱮ ᱢᱟᱨᱟᱝ ᱫᱚ ᱢᱟᱨᱟᱝ ᱧᱚᱜ ᱜᱮᱭᱟ ᱦᱟᱸᱜ ᱟᱫᱚ ᱡᱤᱵᱽ ᱡᱤᱭᱟᱹᱞᱤ ᱠᱚ ᱵᱚᱞᱛᱮ ᱫᱚ ᱩᱱᱠᱩ ᱨᱩᱸᱰᱟᱹ ᱠᱚ ᱛᱩᱭᱩ ᱠᱚ ᱩᱱᱠᱩ ᱜᱮᱠᱚ ᱛᱟᱦᱮᱱᱟ ᱟᱫᱚ ᱮᱴᱟᱜ ᱡᱤᱵᱽ ᱡᱤᱭᱟᱹᱞᱤ ᱠᱚᱫᱚ ᱦᱟᱸᱜ ᱵᱟᱠᱚ ᱛᱟᱦᱮᱱᱟ,
ᱟᱫᱚ ᱛᱟᱦᱞᱮ ᱟᱹᱞᱤᱧ ᱞᱟᱹᱭᱮ ᱟ ᱚᱱᱟ ᱵᱤᱨ
ᱚᱱᱟ ᱤᱭᱟᱹ ᱥᱚᱱᱟᱡᱷᱩᱨᱤ ᱵᱤᱨ
ᱦᱮᱸ ᱥᱩᱱᱟᱡᱷᱩᱨᱤ ᱵᱤᱨ
ᱟᱨ ᱪᱤᱫ ᱞᱤᱧ ᱞᱟᱹᱭᱟ ᱜᱚᱢᱠᱮ ᱱᱚᱛᱮ ᱫᱚ ᱢᱟᱱᱮ ᱵᱟᱡᱟᱨ ᱫᱷᱟᱨᱮ ᱨᱮ ᱟᱹᱛᱩ ᱛᱟᱞᱮ ᱛᱚ ᱟᱫᱚ ᱱᱚᱛᱮ ᱫᱚ ᱯᱩᱞᱤᱥ ᱠᱚ ᱦᱟᱸᱜ ᱫᱚᱢᱮ ᱦᱟᱸᱜ ᱠᱚ ᱥᱟᱥᱟᱵ ᱜᱮᱭᱟ ᱚᱱᱟ ᱡᱤᱭᱟᱹᱞᱤ ᱠᱚ ᱜᱚᱡ ᱛᱮᱫᱚ ᱢᱟᱱᱮ ᱠᱚᱸᱜ ᱪᱮᱬᱮ ᱠᱚ ᱫᱚᱢᱮ ᱢᱮᱱᱟᱜ ᱠᱟᱜ ᱠᱚᱣᱟ ᱛᱟᱯᱚᱨᱮ ᱩᱱᱠᱩ ᱠᱩᱦᱚᱸ ᱵᱟᱠᱚ ᱴᱩᱴᱤ ᱩᱪᱩᱣᱟᱜ-ᱟ
ᱟᱪᱪᱷᱟ ᱟᱪᱪᱷᱟ ᱟᱪᱷᱟ ᱚᱱᱠᱟ ᱞᱮᱠᱟ ᱫᱚ ᱢᱟᱱᱮ ᱥᱮᱸᱫᱽᱨᱟ ᱠᱚᱫᱚ ᱵᱟᱝ ᱦᱩᱭᱩᱜ-ᱟ ᱟᱯᱮ ᱥᱤᱱ ᱫᱚ ᱵᱟᱝ?
ᱦᱳᱭ ᱢᱟᱱᱮ ᱥᱮᱸᱫᱽᱨᱟ ᱠᱚᱫᱚ ᱮᱠᱟᱞ ᱜᱮ ᱛᱷᱩᱠᱩᱢ ᱜᱮ ᱮᱱᱛᱮ ᱢᱟᱱᱮ ᱥᱮᱸᱫᱽᱨᱟ ᱠᱚᱨᱮᱱᱟᱜ ᱨᱚᱢᱚᱡᱽᱛᱮ ᱫᱚ ᱟᱹᱣᱨᱤᱠᱚ ᱵᱩᱡᱟ ᱱᱚᱛᱮᱨᱮᱱ ᱦᱚᱲ ᱠᱩ ᱫᱚ
ᱛᱚ ᱟᱫᱚ ᱛᱚᱵᱮ ᱞᱤᱧ ᱞᱟᱹᱭ ᱱᱚᱶᱟ ᱫᱚ ᱟᱡ ᱟᱡᱚᱫᱤᱭᱟᱹ ᱥᱮᱸᱫᱽᱨᱟ
ᱦᱮᱸ ᱦᱮᱸ
ᱵᱟᱹᱭᱥᱟᱹᱠ ᱠᱷᱟᱱᱟᱜ ᱞᱟᱹᱭᱫᱟᱭ ᱞᱟᱹᱭᱮᱜ-ᱟᱭ
ᱦᱩᱸ ᱦᱩᱸ
ᱱᱚᱸᱰᱮ ᱡᱩᱫᱤᱵᱮᱱ ᱥᱮᱱ ᱵᱟᱲᱟ ᱟᱠᱟᱱᱟ ᱱᱚᱣᱟ ᱠᱚᱨᱮ ᱢᱟ ᱮᱠᱫᱚᱢ ᱜᱟᱱᱚᱜ ᱜᱮ ᱥᱮᱸᱫᱽᱨᱟ ᱠᱚᱢᱟ ᱟᱹᱰᱤ ᱟᱸᱴ ᱜᱮ ᱛᱟᱦᱞᱮ ᱚᱱᱠᱟ ᱞᱮᱠᱟᱛᱮ ᱚᱱᱛᱮ ᱡᱩᱫᱤ ᱵᱮᱱ ᱧᱮᱞ ᱟᱹᱜᱩᱠᱚᱣᱟ
ᱢᱟ ᱫᱚ ᱜᱚᱢᱠᱮ ᱢᱟᱱᱮ ᱞᱟᱹᱭᱟᱠᱚ ᱵᱟᱝᱢᱟ ᱠᱚᱲᱟ ᱡᱩᱫᱤᱢ ᱡᱟᱱᱟᱢ ᱟᱠᱟᱱᱟ ᱟᱫᱚ ᱟᱡᱚᱫᱤᱭᱟᱹ ᱥᱮᱸᱫᱽᱨᱟ ᱫᱚ ᱢᱤᱫ ᱫᱷᱟᱣ ᱫᱚ ᱥᱮᱱ ᱦᱮᱡ ᱟᱜ ᱢᱮ ᱟᱨ ᱠᱩᱲᱤ ᱡᱩᱫᱤᱢ ᱡᱟᱱᱟᱢᱚᱜᱼᱟ ᱛᱟᱦᱞᱮ ᱠᱷᱟᱡ ᱫᱚ ᱪᱟᱠᱚᱞᱛᱟᱹᱨᱤ ᱪᱷᱟᱛᱟ ᱫᱚ ᱧᱮᱞ ᱟᱹᱜᱩᱣᱟᱜ ᱢᱮ᱾
ᱦᱳᱭ
ᱫᱚ ᱪᱮᱫ ᱞᱤᱧ ᱞᱟᱹᱭᱟ ᱜᱚᱝᱠᱮ ᱢᱚᱴᱟᱢᱩᱴᱤ ᱱᱚᱣᱟ ᱯᱩᱱ ᱥᱮᱨᱢᱟ ᱜᱟᱱ ᱦᱩᱭᱮᱱ ᱛᱟᱹᱞᱤᱧᱟ ᱡᱮ ᱪᱟᱞᱟᱣ ᱪᱟᱞᱟᱣ ᱪᱟᱞᱟᱣ ᱪᱟᱞᱟᱣ ᱠᱟᱛᱮᱜ ᱵᱟᱞᱤᱧ ᱪᱟᱞᱟᱣ ᱫᱟᱲᱮᱭᱟᱫᱟ᱾
ᱦᱳᱭ ᱦᱳᱭ ᱦᱮᱞᱳ ᱢᱮᱱ ᱫᱟᱹᱧ ᱟᱨ ᱡᱩᱫᱤ ᱢᱟᱱᱮ ᱨᱟᱹᱥᱠᱟᱹ ᱠᱚᱥᱮ ᱢᱚᱱᱮ ᱨᱮᱭᱟᱜ ᱡᱳᱨ ᱠᱚ ᱢᱮᱱᱟᱜ-ᱟ ᱫᱚ ᱠᱚᱲᱟ ᱦᱚᱯᱚᱱ ᱡᱟᱱᱟᱢ ᱠᱟᱛᱮ ᱟᱡᱚᱫᱤᱭᱟᱹᱥᱮᱸᱫᱽᱨᱟ ᱫᱚ ᱪᱟᱞᱟᱣ ᱫᱚ ᱞᱟᱹᱠᱛᱤ ᱠᱟᱱ ᱜᱮᱭᱟ, ᱚᱱᱮ ᱡᱮ ᱟᱫᱚ ᱠᱟᱛᱷᱟ ᱨᱮᱵᱮᱱ ᱞᱟᱹᱭ ᱠᱮᱫ ᱱᱚᱣᱟ ᱠᱟᱛᱷᱟ ᱠᱚ ᱦᱮᱸ ᱡᱚᱛᱷᱟᱛ ᱛᱚ ᱢᱟᱱᱮ ᱥᱟᱹᱨᱤ ᱠᱟᱛᱷᱟ ᱠᱟᱱᱟ ᱱᱚᱭᱟ ᱫᱚ ᱢᱮᱱ ᱠᱟᱫ ᱫᱟᱠᱚ ᱢᱮᱠᱟᱜᱼᱟ ᱠᱚ ᱯᱟᱦᱤᱞ ᱨᱮᱱ ᱦᱟᱯᱲᱟᱢ ᱠᱚ᱾ ᱠᱚᱲᱟ ᱜᱤᱫᱟᱹᱨ ᱡᱟᱱᱟᱢ ᱞᱮᱱᱠᱷᱟᱱ ᱥᱮᱱᱚᱜ ᱫᱚ ᱞᱟ. ᱠᱛᱤ ᱠᱟᱱ ᱜᱮᱭᱟ ᱛᱚ ᱧᱮᱞ ᱟᱜᱩᱭ ᱫᱟᱹᱧ ᱵᱩᱨᱩ ᱠᱚ ᱛᱯᱚᱨᱮ ᱡᱤᱵ ᱡᱤᱭᱟ. ᱞᱤ ᱠᱚ ᱟᱨ ᱦᱚᱸ ᱟᱭᱢᱟ ᱧᱮᱞ ᱛᱮᱱᱟᱜ ᱢᱟ ᱢᱮᱱᱟᱜ ᱟᱠᱟᱫᱟ ᱢᱟ ᱮᱛᱮᱟ ᱫᱚ ᱢᱮᱱᱠᱷᱟᱱ ᱟᱹᱰᱤ ᱢᱟᱱᱮ ᱨᱟᱹᱥᱠᱟᱹ ᱥᱮ ᱨᱚᱲ ᱠᱚ ᱫᱚ ᱮᱠᱫᱚᱢ ᱯᱮ ᱥᱮᱫᱽᱨᱟᱭᱟ ᱟᱯᱮ ᱫᱚ
ᱦᱮᱸ ᱦᱮᱸ ᱮᱠ ᱛᱟᱦᱚᱞᱮ ᱜᱚᱝᱠᱮ ᱟᱵᱮᱱ ᱫᱚᱵᱮᱱ ᱥᱮᱱ ᱠᱟᱱᱟ ᱟᱡᱚᱫᱤᱭᱟᱹ ᱥᱮᱸᱫᱽᱨᱟ ᱫᱚ?
ᱦᱳᱭ ᱦᱳᱭ ᱟᱵᱮᱱ ᱫᱚ ᱟᱵᱮᱱ ᱫᱚ ᱯᱚᱛᱤ ᱥᱮᱨᱢᱟ ᱜᱮᱞᱤᱧ ᱪᱟᱞᱟᱜ ᱯᱷᱞ ᱟᱹᱞᱤᱧ ᱢᱟᱱᱮ ᱫᱤᱥᱟᱹ ᱢᱟᱱᱮ ᱵᱩᱫᱽᱫᱷᱤ ᱜᱮᱭᱟᱱ ᱠᱚ ᱦᱮᱡ ᱠᱟᱜ ᱞᱤᱧᱟᱹ ᱩᱱᱚᱠᱛᱚ ᱠᱷᱚᱱᱞᱤᱧ ᱥᱮᱱᱚᱜ ᱠᱟᱱᱟ ᱱᱤᱛᱚᱜ ᱩᱱᱤ ᱥᱮᱞᱮᱫ ᱨᱚᱲ ᱨᱮ ᱯᱨᱟᱭ ᱫᱚᱨᱠᱟᱨ ᱟᱨ ᱜᱮᱞ ᱥᱮᱨᱢᱟ ᱜᱮᱞᱵᱟᱨ ᱥᱮᱨᱢᱟ ᱞᱮᱠᱟ ᱟᱹᱞᱤᱧ ᱞᱤᱧ ᱥᱮ ᱦᱮᱡ
ᱟᱪᱪᱷᱟ ᱟᱪᱪᱷᱟ ᱱᱟᱯᱟᱭ ᱠᱟᱛᱷᱟ ᱱᱟᱯᱟᱭ ᱠᱟᱛᱷᱟ, ᱥᱮᱸᱫᱽᱨᱟ ᱦᱚᱸ ᱪᱟᱞᱟᱣ ᱦᱚᱸ ᱮᱠᱫᱚᱢ ᱞᱟᱹᱠᱛᱤᱭᱟᱜ ᱠᱟᱱ ᱜᱮᱭᱟ
ᱦᱳᱭ ᱟᱹᱞᱤᱧ ᱫᱚ ᱟᱹᱞᱤᱧ ᱥᱮᱸᱫᱽᱨᱟ ᱟᱹᱰᱤᱨᱩᱥᱤ ᱠᱟ ᱜᱮᱭᱟᱞᱤᱧ ᱥᱮ ᱨᱩᱥᱤᱠᱟ ᱟᱹᱰᱤ ᱜᱮ, ᱟᱹᱞᱤᱧ ᱜᱮ ᱦᱮᱸ ᱮᱠᱫᱚᱢ ᱜᱩᱨᱩ ᱜᱮᱭᱟ ᱱᱚᱸᱠᱟ ᱵᱚᱭᱚᱥ ᱢᱚᱫᱷᱮ ᱨᱮᱫᱚ ᱱᱚᱝᱠᱟᱞᱤᱧ
ᱟᱪᱪᱷᱟ ᱟᱪᱪᱷᱟ ᱱᱟᱯᱟᱭ ᱠᱟᱛᱷᱟ ᱮᱠᱫᱚᱢ ᱟᱹᱰᱤ ᱱᱟᱯᱟᱭ
ᱦᱚᱭ ᱥᱮ ᱥᱮᱸᱫᱽᱨᱟ ᱡᱤᱱᱤᱥ ᱫᱚ ᱜᱚᱢᱠᱮ ᱟᱹᱰᱤ ᱡᱩᱛ ᱜᱮ ᱟᱹᱞᱤᱧ ᱫᱩᱞᱤᱧ ᱟᱴᱠᱟᱨᱟ ᱚᱱᱟ ᱠᱷᱟᱹᱛᱤᱨ ᱛᱮ ᱢᱟᱱᱮ ᱵᱟᱹᱞᱤᱧ ᱟᱠᱚᱴ ᱵᱟᱲᱟᱜ
ᱟᱪᱪᱷᱟ ᱟᱪᱪᱷᱟ ᱢᱟᱱᱮ ᱥᱮᱸᱫᱽᱨᱟ ᱨᱮᱫᱚ ᱟᱹᱰᱤ ᱜᱮ ᱵᱮᱱ ᱡᱩᱞᱩᱝᱟ ᱵᱟᱝᱼᱟ
ᱟᱞᱤᱧ ᱫᱚ ᱫᱟᱞᱤᱧ ᱟᱰᱤ ᱡᱩᱨ ᱜᱮᱞᱮᱧ ᱡᱩᱞᱩᱝᱼᱟ
ᱟᱪᱪᱷᱟ ᱟᱪᱪᱷᱟ ᱢᱟᱱᱮ ᱟᱫᱚ ᱟᱱᱮ ᱡᱟᱦᱟᱸ ᱛᱤᱱ ᱡᱟᱦᱟᱸᱥᱮᱫ ᱵᱮᱱ ᱪᱟᱞᱟᱜᱼᱟ ᱢᱟᱱᱮ ᱚᱱᱟ ᱥᱮᱸᱫᱽᱨᱟ ᱠᱚᱨᱮᱱᱟᱜ ᱥᱟᱯᱟᱵ ᱫᱚ ᱛᱟᱦᱮᱱ ᱜᱮᱛᱟᱵᱮᱱᱟ ᱵᱟᱝᱟ ᱚᱱᱟ ᱵᱟᱹᱴᱩᱞ ᱠᱚ ᱟᱜ ᱥᱟᱨ ᱠᱚ ᱪᱮᱫ ᱠᱚᱠᱚ ᱢᱮᱱ ᱫᱚ
ᱟᱞᱤᱧ ᱫᱚ ᱵᱴᱚᱞ ᱠᱚ ᱢᱟ ᱞᱤᱧ ᱪᱟᱞᱳ ᱪᱟᱞᱟᱜ ᱠᱟᱱᱟ ᱵᱟᱴᱚᱞ ᱠᱚᱦᱚ ᱞᱤᱧ ᱴᱷᱮᱢᱮᱫ ᱠᱟᱜ ᱜᱮᱭᱟ ᱟᱨ ᱛᱚ ᱟᱸᱜ ᱥᱟᱨ
ᱟᱪᱪᱷᱟ ᱟᱪᱪᱷᱟ
ᱦᱮᱸ ᱟᱫᱚ ᱱᱚᱝᱠᱟ ᱞᱮᱠᱟ ᱰᱟᱝᱨᱤ ᱠᱚ ᱜᱩᱯᱤ ᱵᱟᱲᱟᱭ ᱦᱩᱭᱩᱜᱼᱟ ᱛᱚ ᱟᱫᱚ ᱱᱚᱶᱟ ᱠᱚᱛᱮᱫᱚᱢ ᱞᱟᱹᱠᱛᱤ ᱜᱮᱭᱟ ᱟᱨ? ᱱᱮᱛᱟᱨ ᱢᱟᱦᱟᱸᱜ ᱜᱚᱝᱠᱮ ᱟᱞᱮ ᱴᱚᱴᱷᱟ ᱥᱮᱫ ᱢᱟ ᱥᱮᱛᱟ ᱠᱚ ᱫᱚᱢᱮ ᱠᱚ ᱜᱮᱨᱮᱮᱫ ᱠᱚ ᱢᱮᱨᱚᱢ ᱠᱚ ᱫᱚ ᱩᱞ ᱦᱟᱛᱟᱣᱟ ᱫᱚᱢ ᱜᱟᱱᱚᱜ ᱟᱦᱟᱸᱜ
ᱱᱚᱶᱟ ᱟᱸᱜ ᱥᱟᱨ ᱠᱚᱛᱮ ᱦᱚᱸ ᱟᱱᱟᱴ ᱨᱮ ᱫᱚᱢᱮ ᱥᱮᱛᱟ ᱠᱚ ᱛᱚ ᱢᱮᱨᱚᱢ ᱠᱚᱠᱚ ᱜᱮᱨᱮᱫ ᱠᱚᱣᱟ ᱟᱫᱚ ᱢᱟᱱᱮ ᱠᱟᱹᱴᱤᱡ ᱵᱚᱛᱚᱨ ᱜᱮᱭᱟ ᱟᱫᱚ ᱩᱱᱟ. ᱜ ᱟᱹᱵᱤᱱᱟᱜ ᱯᱚᱭᱥᱟ ᱠᱚ ᱢᱚᱴᱟ ᱢᱚᱴᱤ ᱟᱞᱜᱟ ᱛᱮᱜᱤ ᱢᱮᱱᱟᱜ -ᱟ ᱪᱮᱫ ᱟᱠᱟᱱᱟ ᱩᱱᱠᱩ ᱠᱚ ᱡᱚᱢ ᱠᱚᱣᱟ ᱟᱨ ᱠᱚ ᱥᱟᱱᱟᱭ ᱡᱚᱱᱚᱢ ᱯᱚᱨᱵᱟᱫ
ᱩᱸ ᱦᱩᱸ ᱵᱟ ᱟᱫᱚ ᱪᱮᱫ ᱵᱮᱱ ᱞᱟᱹᱭᱟ ᱡᱮ ᱥᱮᱛᱟ ᱠᱚᱦᱚᱸ ᱡᱟᱦᱟᱸ ᱠᱚ ᱫᱷᱩᱛᱩ ᱟᱠᱟᱱᱟ ᱫᱚ ᱢᱤᱫ ᱜᱷᱟᱲᱤᱡ ᱛᱮ ᱜᱚᱯ ᱢᱟᱨ ᱛᱮᱠᱚ ᱥᱟᱵ ᱜᱚᱫᱮᱜ ᱠᱚᱣᱟ
ᱦᱚᱭ ᱦᱚᱭ ᱜᱚᱯᱢᱟᱹᱭ ᱥᱟᱵ ᱠᱟᱛᱮᱜ ᱮᱡᱠᱟ ᱫᱚ ᱵᱤᱡ ᱠᱚ ᱢᱮᱱᱟᱜ ᱟᱠᱟᱫᱟ ᱠᱤᱱᱛᱩ ᱫᱚ ᱵᱟᱝᱠᱚ ᱴᱮᱠᱟᱜᱼᱟ
ᱟᱪᱪᱷᱟ
ᱱᱚᱝᱠᱟ ᱞᱮᱠᱟᱛᱮ ᱟᱞᱮ ᱫᱚ ᱦᱟᱸᱜ ᱫᱚᱢᱮ ᱜᱮ ᱦᱟᱸᱜ ᱞᱮ ᱦᱮᱸ ᱟᱜ ᱥᱟᱨ ᱟᱠᱚ ᱠᱚ ᱵᱟᱰᱟᱭᱟ ᱱᱚᱶᱟ ᱥᱤᱫᱷᱟᱨᱛ ᱛᱮ ᱪᱟᱞᱟᱣ ᱦᱮᱨᱮᱞ ᱠᱚᱲᱟ ᱡᱩᱣᱟᱹᱱ ᱠᱚᱫᱚ ᱟᱸᱜ ᱥᱟᱨ ᱠᱚᱫᱚ ᱛᱟᱦᱮᱱ ᱛᱟᱠᱚ ᱜᱮ ᱟᱹᱰᱤ ᱡᱩᱛ ᱠᱚ ᱪᱟᱞᱟᱣ ᱜᱚᱝᱠᱮ ᱦᱟᱸᱜ ᱛᱟᱨ ᱠᱚᱸᱦᱚ
ᱦᱮᱸ ᱟᱨ ᱪᱟᱞᱟᱣ ᱦᱚᱸ ᱞᱟᱹᱠᱛᱤ ᱠᱟᱱ ᱜᱮᱭᱟ ᱟᱜ ᱥᱟᱨ ᱦᱚᱸ ᱠᱚᱲᱟ ᱦᱚᱯᱚᱱ ᱫᱚ ᱟᱜ ᱥᱟᱨ ᱨᱮᱜᱮ ᱛᱚ ᱫᱟᱲᱮ ᱛᱟᱵᱚᱱ ᱫᱚ᱾
ᱦᱚᱭ ᱦᱚᱭ ᱦᱚᱭ ᱛᱟᱯᱚᱨᱮ ᱱᱚᱣᱟ ᱫᱚ ᱟᱵᱚᱣᱟᱜ ᱢᱟᱱᱮ ᱤᱭᱟᱹ ᱠᱟᱱᱟ ᱥᱟᱯᱟᱵ ᱠᱟᱱ ᱜᱮᱭᱟ
ᱦᱟᱸ ᱦᱚᱭ
ᱟᱫᱚ ᱚᱱᱟ ᱠᱷᱟᱹᱛᱤᱨ ᱛᱮ ᱟᱞᱮ ᱫᱚ ᱦᱟᱸᱜ ᱟᱹᱰᱤ ᱡᱩᱛ ᱜᱮ ᱱᱚᱶᱟ ᱠᱚᱫᱚ ᱦᱟᱸᱜ ᱞᱮ ᱪᱞᱟᱣᱟ ᱟᱜ ᱥᱟᱨ ᱠᱚ ᱵᱟᱹᱴᱩᱞ ᱠᱚ